ᱦᱩᱸ ᱜᱚᱝᱠᱮ ᱡᱚᱦᱟᱨ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ᱾ ᱦᱩᱸ ᱟᱹᱞᱤᱧᱟᱜ ᱟᱲᱟᱝ ᱟᱸᱡᱚᱢᱚᱜ ᱠᱟᱱᱟ ᱛᱚ?
ᱦᱮᱸᱦᱮᱸ ᱟᱸᱡᱚᱢ ᱟᱸᱡᱚᱢ ᱟᱸᱡᱚᱢ᱾
ᱟᱪᱪᱷᱟ ᱠᱞᱤᱭᱟᱨ ᱟᱸᱟᱢᱚᱜ ᱠᱟᱱᱟ᱾
ᱦᱩᱸ ᱢᱚᱡᱽ ᱜᱮ ᱢᱚᱡᱽ ᱜᱮ᱾
ᱟᱪᱪᱷᱟ ᱱᱟᱯᱟᱭ ᱱᱟᱯᱟᱭ ᱠᱟᱱᱟ᱾
ᱦᱩᱸ ᱦᱮᱸ ᱚᱲᱟᱜ ᱥᱮᱨᱜᱮᱱ ᱦᱟᱸᱜ ᱟᱹᱵᱤᱱ ᱜᱮ?
ᱦᱮᱸ ᱟᱹᱞᱤᱧ ᱥᱮᱫ ᱱᱚᱣᱟ ᱴᱟᱺᱰᱤ ᱥᱮᱫ ᱞᱤᱧ ᱦᱮᱡ ᱟᱠᱟᱱᱟ᱾ ᱟᱹᱰᱤ ᱫᱟᱜ ᱦᱚᱸ ᱫᱟᱜ ᱮ-ᱟ ᱛᱚ ᱦᱟᱯᱮ ᱥᱮ ᱟ- ᱯᱮ ᱫᱤᱥᱚᱢ ᱥᱮ ᱚᱠᱟ ᱞᱮᱠᱟ?
ᱚ ᱟᱞᱮ ᱫᱤᱥᱚᱢ ᱦᱚᱸ ᱧᱤᱫᱟᱹ ᱥᱮᱫ ᱫᱚ ᱱᱟᱦᱟᱜ ᱮ ᱫᱟᱜ ᱵᱟᱲᱟ ᱠᱮᱫᱟ᱾ ᱟᱫᱚ ᱱᱤᱛ ᱫᱚ ᱱᱟᱦᱟᱜ ᱛᱷᱚᱲᱟ ᱤᱭᱟᱹ ᱦᱩᱭ ᱠᱟᱱᱟ ᱱᱤᱛ ᱫᱚᱭ ᱫᱷᱟᱨᱩᱱ ᱠᱟᱱᱟ ᱦᱟᱸᱜ, ᱦᱮᱞᱳ ᱦᱩᱸ ᱟᱯᱮ ᱥᱮᱫ ᱫᱚ ᱪᱮᱫ ᱞᱮᱠᱟ ᱞᱚᱞᱚ, ᱥᱤᱛᱩᱝ ᱠᱩ?
ᱵᱟᱝ ᱜᱮ ᱞᱚᱞᱚ ᱥᱮᱛᱩᱝ ᱫᱚ ᱥᱮᱨᱚᱠᱚᱢ ᱥᱮᱛᱟᱜ ᱵᱮᱲᱟ ᱢᱳᱴᱟᱢᱩᱴᱤ ᱯᱟᱸᱪ ᱵᱟᱡᱮ ᱮᱸ ᱥᱮᱛᱟᱜ ᱵᱮᱲᱟ ᱠᱷᱚᱱ ᱢᱚᱴᱟ ᱢᱩᱩᱴᱤ ᱫᱩ ᱫᱩ ᱵᱟᱡᱮ ᱯᱚᱨᱡᱚᱱᱛᱚᱯᱚᱭ ᱢᱟᱱᱮ ᱫᱟᱜ ᱫᱚ ᱵᱟᱭ ᱫᱟᱜ ᱟᱠᱟᱫᱟ ᱟᱹᱰᱤ ᱡᱟᱹᱥ- ᱛᱤᱭ ᱥᱤᱛᱩᱢ ᱠᱟᱜ-ᱟᱭ᱾
ᱦᱩᱸ ᱦᱩᱸ᱾
ᱛᱟᱭᱚᱢ ᱫᱩ ᱵᱟᱡᱮ ᱯᱚᱨ ᱠᱷᱚᱱ ᱫᱟᱜ ᱱᱟᱯᱟᱭ ᱜᱮ ᱫᱟᱜ ᱫᱚ ᱫᱟᱜ ᱜᱮᱭᱟ ᱰᱷᱮᱨ ᱡᱟᱹᱥᱛᱤ ᱜᱮ᱾
ᱦᱩ ᱦᱩᱸ ᱦᱩᱸ᱾
ᱦᱮᱸ ᱱᱤᱛᱚᱝ ᱫᱚ ᱢᱚᱴᱟᱢᱩᱴᱤ ᱯᱷᱟᱸᱠ ᱦᱟᱛᱟᱲ ᱠᱟᱜ-ᱟᱭ ᱫᱟᱜ ᱠᱚᱫᱚ ᱵᱟᱭ ᱧᱩᱨ ᱟᱠᱟᱱᱟ᱾
ᱚ ᱟᱪᱪᱷᱟ ᱟᱪᱪᱷᱟ ᱟᱨ ᱨᱚᱦᱚᱭ ᱠᱚᱫᱚ ᱪᱮᱫ ᱞᱮᱠᱟ ᱪᱟᱞᱟᱜ ᱠᱟᱱᱟ?
ᱦᱮᱸ ᱟᱞᱮ ᱥᱮᱱ ᱫᱚ ᱨᱚᱦᱚᱭ ᱠᱚᱫᱚ ᱢᱚᱴᱟ ᱢᱩᱴᱤ ᱱᱟᱯᱟᱭ ᱵᱟᱲᱟ ᱜᱮ ᱪᱟᱞᱟᱜ ᱠᱟᱱ ᱜᱮᱭᱟ᱾ ᱠᱤᱱᱛᱩ ᱫᱟᱜ ᱡᱟᱹᱲᱤ ᱱᱟᱯ- ᱟᱭ ᱢᱚᱛᱚ ᱫᱟᱜ ᱡᱟᱹᱲᱤ ᱵᱟᱝ ᱠᱷᱟᱹᱛᱤᱨ ᱠᱤᱪᱷᱩ ᱠᱤᱪᱷᱩ ᱜᱷᱩᱴᱩ ᱚᱛ ᱠᱚᱫᱚ ᱢᱟᱱᱮ ᱵᱟᱝ ᱨᱚᱦᱚᱭ ᱦᱩᱭ ᱠᱟᱱᱟ᱾
ᱦᱩᱸ ᱟᱪᱪᱷᱟ ᱟᱪᱪᱷᱟ ᱟᱪᱷᱟ,
ᱜᱟᱰᱟ ᱚᱛ ᱠᱚ ᱛᱟᱦᱮᱸ ᱠᱟᱱᱟ ᱚᱱᱟ ᱠᱚᱫᱚ ᱨᱚᱦᱚᱭ ᱠᱟᱛᱮᱫ ᱢᱩᱪᱟᱹᱫ ᱵᱟᱲᱟ ᱦᱩᱭ ᱠᱟᱱᱟ᱾ ᱦᱮᱸ ᱵᱩᱡᱽ ᱮ ᱜᱮᱭᱟᱵᱤᱱ ᱛᱚ ᱱᱟᱦᱟᱜ ᱨᱮᱱᱟᱜ ᱫᱟᱜ ᱦᱮᱸ ᱞᱟᱹᱭᱵᱤᱱ᱾
ᱚ ᱢᱮᱱᱫᱟᱞᱤᱧ, ᱛᱚᱵᱮ ᱚᱱᱠᱟ ᱥᱮᱨᱢᱟ ᱫᱟᱜ ᱡᱟᱹᱲᱤ ᱵᱷᱚᱨᱥᱟ ᱛᱮᱜᱮ ᱨᱚᱦᱚᱭ ᱫᱚ ᱦᱩᱭᱩᱜ ᱠᱟᱱᱟ ᱱᱟᱦᱟᱜ᱾
ᱦᱳᱭ ᱦᱳᱭ ᱦᱳᱭ ᱥᱮᱨᱢᱟ ᱡᱟᱹᱲᱤ ᱫᱟᱜ ᱛᱮᱜᱮ ᱨᱚᱦᱚᱭ ᱠᱚᱫᱚ ᱦᱩᱭᱩᱜ ᱠᱟᱱᱟ᱾ ᱠᱤᱱᱛᱩ ᱡᱟᱣ ᱥᱮᱨᱢᱟ ᱞᱮᱠᱟ ᱫᱚ ᱱᱤᱭᱟᱹ ᱥᱮᱨᱢᱟ ᱫᱚ ᱥᱮ ᱨᱚᱠᱚᱢ ᱮᱳ ᱦᱩᱲᱩ ᱠᱚᱫᱚ ᱵᱟᱝ ᱦᱩᱭ ᱞᱮᱠᱟ ᱵᱩᱡᱷᱟᱹᱜ ᱠᱟᱱᱟ ᱡᱮᱦᱮᱛᱩ ᱫᱟᱜ ᱠᱚᱦᱚᱸ ᱴᱷᱤᱠ ᱴᱷᱟᱠ ᱵᱟᱝ ᱧᱩᱨᱩᱜ ᱠᱟᱱᱟ᱾ ᱪᱮᱫᱟᱜ ᱥᱮ ᱛᱮᱹᱦᱮᱹᱧ ᱟᱵᱤᱱᱟᱜ ᱥᱨᱟᱵᱚᱱ ᱨᱮᱱᱟᱜ ᱛᱟᱞᱟ ᱠᱷᱚᱱ ᱯᱟᱨᱚᱢ ᱤᱫᱤᱜ ᱠᱟᱱᱟ᱾ ᱠᱤ ᱤᱱᱟᱹ ᱛᱟᱭᱚᱢ ᱦᱚᱸ ᱥᱮ ᱨᱚᱠᱚᱢ ᱫᱟᱜ ᱨᱮᱱᱟᱜ ᱫᱚ ᱢᱚᱱᱳᱵᱷᱟᱵ ᱫᱚ ᱵᱟᱝ ᱧᱮᱞᱚᱜ ᱠᱟᱱᱟ᱾ ᱦᱩᱸ ᱞᱟᱹᱴᱩ ᱫᱟᱜ, ᱞᱟᱹᱴᱩ ᱫᱟᱜ ᱵᱚᱞᱛᱮ ᱜᱮ ᱵᱟᱝ᱾
ᱠᱤ ᱦᱤᱸ ᱦᱤᱸ,
ᱚᱱᱟ ᱠᱷᱟᱹᱛᱤᱨ ᱢᱚᱴᱟ ᱢᱩᱴᱤ ᱠᱤᱪᱷᱩ ᱠᱤᱪᱷᱩ ᱡᱟᱭᱜᱟ ᱨᱮᱫᱚ ᱵᱟᱝ ᱠᱚᱠᱚ ᱨᱚᱦᱚᱭ ᱫᱟᱲᱮ ᱟᱠᱟᱫᱟ-ᱟ ᱡᱟᱦᱟᱸ ᱠᱚ ᱡᱟᱦᱟᱸᱭ ᱠᱚᱣᱟᱜ ᱢᱟᱱᱮ ᱥᱩᱫᱷᱩ ᱜᱷᱩᱴᱩ ᱡᱟᱭᱜᱟ ᱦᱮᱱᱟᱜ ᱛᱟᱠᱚᱣᱟ, ᱡᱟᱦᱟᱸᱭ ᱠᱚ ᱦᱚᱭ ᱛᱚ ᱜᱟᱰᱟ ᱡᱟᱭᱜᱟ ᱵᱟᱹᱱᱩᱜ ᱛᱟᱠᱚᱣᱟ ᱩᱱᱠᱩ ᱫᱚ ᱢᱟᱱᱮ ᱵᱟᱝ ᱞᱮᱠᱟ ᱠᱚ ᱨᱚᱦᱚᱭ ᱟᱠᱟᱫ-ᱟ, ᱱᱤᱛ ᱯᱚᱨᱡᱚᱱᱛᱚ ᱢᱟᱱᱮ ᱱᱟᱦᱮᱞ ᱦᱚᱸ ᱵᱟᱝ ᱠᱚ ᱟᱬᱜᱚ ᱫᱟᱲᱮ ᱠᱟᱜ-ᱟ᱾
ᱟᱪᱪᱷᱟ ᱟᱪᱪᱷᱟ ᱟᱪᱪᱷᱟ ᱫᱟᱜ ᱵᱟᱱᱩᱜ ᱠᱷᱟᱹᱛᱤᱨ ᱛᱮ᱾
ᱫᱟᱜ ᱵᱟᱝ ᱠᱷᱟᱹᱛᱤᱨ ᱛᱮ, ᱟᱨ ᱡᱟᱦᱟᱸᱭ ᱠᱚᱫᱚ ᱡᱟᱦᱟᱸᱭ ᱠᱚ ᱜᱟᱰᱟ ᱟᱫ ᱦᱮᱱᱟᱜ ᱛᱟᱠᱚᱣᱟ ᱩᱱᱠᱩ ᱫᱚ ᱱᱟᱯᱟᱭ ᱛᱮᱠᱚ ᱯᱟᱨᱚᱢ ᱠᱟᱜ-ᱟ ᱱᱚᱣᱟ ᱟ ᱥᱨᱟᱵᱚᱱ ᱵᱚᱸᱜᱟ ᱟᱥᱟᱲ ᱵᱚᱸᱜᱟ ᱵᱷᱤᱛᱤᱨ ᱨᱮᱜᱮ
ᱦᱩᱸ ᱦᱩᱸ ᱟᱪᱪᱷᱟ ᱟᱪᱪᱷᱟ ᱟᱪᱪᱷᱟ ᱟᱱᱮ ᱤᱭᱟᱹ ᱠᱩ ᱚᱠᱟᱫᱚ ᱚᱱᱮ ᱵᱳᱨᱤᱝ ᱠᱚᱠᱚ ᱵᱟᱹᱭᱥᱟᱹᱣᱟ ᱚᱱᱠᱟᱱᱟᱜ
ᱵᱟᱝ ᱵᱮ ᱵᱟᱝᱜᱮ ᱟᱞᱮ ᱫᱤᱥᱚᱢ ᱥᱮᱱ ᱫᱚ ᱚᱱᱟ ᱠᱚᱫᱚ ᱥᱩᱵᱤᱫᱟ ᱠᱚᱫᱚ ᱵᱟᱹᱱᱩᱜ ᱛᱟᱞᱮᱭᱟ ᱟᱞᱮ ᱫᱚ ᱥᱩᱵᱤᱫᱟ ᱵᱚᱞᱛᱮ ᱥᱮᱨᱢᱟ ᱡᱟᱹᱲᱤ ᱫᱟᱜ ᱛᱮᱜᱮ ᱡᱟᱦᱟᱸ ᱛᱤᱱᱟᱹᱜ ᱜᱮ ᱦᱩᱭᱩᱜ-ᱟ ᱦᱩᱭᱩᱜ-ᱟ ᱪᱮᱫᱟᱜ ᱥᱮ ᱟᱞᱮ ᱫᱚ ᱵᱚᱪᱷᱚᱨ ᱨᱮ ᱢᱤᱫ ᱫᱷᱟᱣ ᱜᱮᱞᱮ ᱪᱟᱥᱟ ᱥᱮᱨᱢᱟ ᱨᱮ ᱦᱮ ᱢᱤᱫ ᱥᱮᱨᱢᱟ ᱨᱮ ᱢᱤᱫ ᱫᱷᱟᱣ ᱜᱮᱞᱮ ᱪᱟᱥᱟ ᱵᱚᱨᱚ ᱦᱩᱲᱩ ᱠᱚᱫᱚ ᱵᱟᱞᱮ ᱨᱚᱦᱚᱭ ᱵᱟᱲᱟᱭᱟ
ᱦᱩᱸ ᱟᱞᱮ ᱦᱚᱸ ᱱᱚᱝᱠᱟ ᱜᱮ ᱱᱚᱛ ᱛᱮ ᱫᱚ ᱱᱟᱦᱟᱜ ᱢᱟᱱᱮ ᱥᱟᱞ ᱨᱮ ᱵᱚᱪᱷᱚᱨ ᱨᱮ ᱢᱤᱫ ᱫᱚᱢ ᱜᱮ ᱪᱟᱥᱚᱜ ᱫᱚ ᱦᱩᱭᱩᱜ ᱠᱟᱱᱟ᱾
ᱟᱪᱪᱷᱟ ᱟᱪᱪᱷᱟ ᱪᱷᱟ
ᱮ ᱟᱵᱩ ᱯᱨᱟᱭᱞᱮᱠᱟ ᱜᱮ ᱢᱟᱱᱮ ᱵᱚᱪᱷᱚᱨ ᱨᱮ ᱢᱤᱫ ᱫᱚᱢ ᱜᱮᱠᱚ ᱪᱟᱥᱚᱜ ᱠᱟᱱᱟ ᱱᱚᱛᱮ ᱦᱚᱸ ᱦᱩᱸ ᱟᱨ ᱵᱟᱹᱠᱤ ᱫᱤᱱ ᱫᱚ ᱮᱢᱟᱱ ᱛᱮᱭᱟᱜ ᱪᱟᱥ ᱠᱚᱜᱮ ᱠᱚ ᱪᱟᱥᱚᱜ ᱠᱟᱱᱟ ᱱᱟᱦᱟᱜ
ᱦᱳᱭ ᱦᱳᱭ ᱦᱳᱭ ᱦᱳᱭ
ᱪᱟᱥ ᱵᱟᱲᱟᱜ ᱜᱮᱭᱟ ᱟᱯᱮ ᱫᱚ ᱱᱟᱦᱟᱜ ᱛᱚᱵᱮ?
ᱪᱟᱥ ᱠᱚᱫᱚ ᱵᱤᱥᱮᱥ ᱠᱟᱛᱮᱫ ᱫᱚ ᱦᱩᱲᱩ ᱪᱟᱣᱞᱮ ᱠᱚᱫᱚᱞᱮ ᱪᱟᱥᱟ ᱯᱨᱚᱛᱤ ᱵᱚᱪᱷᱚᱨ ᱱᱚᱣᱟ ᱜᱮ ᱟᱨ ᱤᱱᱟᱹ ᱛᱟᱭᱚᱢ ᱚᱱᱟ ᱥᱟᱶ ᱥᱟᱶᱛᱮ ᱟᱨᱦᱚᱸ ᱡᱚᱸᱰᱨᱟ ᱠᱚ ᱮᱨ ᱦᱩᱭ ᱠᱟᱱᱟ ᱡᱚᱸᱰᱨᱟ ᱠᱚ ᱟᱨ ᱛᱟᱨᱯᱚᱨ ᱵᱮᱸᱜᱟᱲ ᱠᱚ ᱦᱚᱴᱚᱛ ᱠᱚ ᱦᱮᱸ
ᱦᱩᱸ ᱦᱩᱸ
ᱚᱱᱟ ᱠᱚ ᱨᱚᱦᱚᱭ ᱵᱟᱲᱟ ᱦᱩᱭ ᱠᱟᱱᱟ ᱟᱫᱚ ᱚᱱᱟ ᱠᱚᱫᱚ ᱱᱟᱥᱮ ᱱᱟᱥᱮ ᱚᱰᱳᱠᱚᱜ ᱠᱟᱱ ᱛᱟᱞᱮᱭᱟ ᱟᱠᱷᱨᱤᱧ ᱵᱟᱲᱟᱦᱟ ᱦᱩᱭᱩᱜ ᱠᱟᱱᱟ ᱦᱮᱸ ᱟᱞᱮ ᱫᱚ ᱢᱟᱨᱠᱮᱴ ᱠᱚᱞᱮ ᱟᱠᱷᱨᱤᱧ ᱵᱟᱲᱟᱭᱟ ᱦᱮᱸ ᱚᱱᱟᱜᱮ ᱱᱤᱛᱳᱝ ᱫᱚ
ᱚ ᱟᱪᱪᱷᱟ ᱟᱪᱪᱷᱟ ᱦᱮᱸ ᱟᱫᱚ ᱤᱭᱟᱹ ᱞᱤᱧ ᱠᱩᱞᱤ ᱠᱟᱱᱟ ᱚᱱᱮ ᱚᱠᱟ ᱫᱚᱯᱮ ᱪᱟᱥᱚᱜ ᱠᱟᱱ ᱫᱚ ᱚᱱᱟ ᱫᱚ ᱚᱱᱠᱟᱱᱟᱜ ᱨᱟᱥᱟᱭᱱᱤᱠ ᱥᱟᱨ ᱠᱚᱯᱮ ᱞᱟᱜᱟᱣ ᱜᱮᱭᱟ ᱥᱮ ᱪᱮᱫ?
ᱦᱮᱸ ᱨᱟᱥᱟᱭᱚᱱᱤᱠ ᱥᱟᱨ ᱵᱟᱝᱠᱷᱟᱱ ᱛᱚ ᱱᱤᱭᱟᱹ ᱚᱛ ᱦᱟᱥᱟᱨᱮ ᱛᱚ ᱦᱳᱭ ᱵᱟᱝ ᱦᱩᱭᱩᱜ ᱠᱟᱱᱟ ᱦᱮᱸ ᱪᱮᱫᱟᱜ ᱥᱮ ᱦᱮᱸ ᱢᱟᱲᱟᱝ ᱵᱤᱫᱟᱹᱞ ᱫᱚ ᱟᱵᱚᱣᱟᱜ ᱜᱩᱨᱤᱡ ᱠᱚ ᱜᱩᱨᱤᱡ ᱠᱚ ᱥᱟᱨ ᱠᱚᱛᱮ ᱚᱱᱟ ᱠᱚᱛᱮ ᱦᱮᱸ ᱜᱩᱨᱤᱡ ᱱᱟᱯᱟᱭ ᱱᱟᱯᱟᱭ ᱤᱭᱟᱹ ᱠᱚᱛᱮ ᱚᱵᱚᱥᱥᱚ ᱥᱟᱨ ᱠᱚᱫᱚ ᱩᱱᱟᱹᱜ ᱫᱚ ᱵᱟᱭ ᱞᱟᱜᱟᱜ ᱠᱟᱱ ᱛᱟᱦᱮᱸᱱ ᱠᱤᱴᱱᱟᱥᱚᱠ ᱥᱟᱨ ᱠᱚᱦᱚᱸ ᱟᱨ ᱡᱮᱫᱮ ᱫᱚ ᱜᱩᱨᱤᱡ ᱠᱚᱫᱚ ᱵᱟᱝ ᱵᱮᱵᱚᱦᱟᱨ ᱦᱩᱭᱩᱜ ᱠᱟᱱᱟ ᱰᱟᱝᱨᱤ ᱱᱟᱦᱮᱞ ᱦᱚᱸ ᱱᱤᱛᱚᱜ ᱫᱚ ᱱᱚᱛᱮ ᱫᱚ ᱵᱟᱹᱜᱤ ᱦᱟᱛᱟᱲ ᱞᱮ ᱞᱮᱠᱟᱜ ᱜᱮ ᱢᱟᱱᱮ ᱯᱨᱚᱛᱤᱴᱤ ᱚᱲᱟᱜ ᱫᱚ ᱰᱟᱝᱨᱤ ᱱᱟᱦᱮᱞ ᱫᱚ ᱵᱟᱝ ᱵᱟᱹᱱᱩᱜ ᱠᱚᱜᱮᱭᱟ ᱚᱱᱟ ᱠᱷᱟᱹᱛᱤᱨ ᱜᱩᱨᱤᱡ ᱠᱚᱦᱚᱸ ᱵᱟᱭ ᱧᱟᱢᱚᱜ ᱠᱟᱱᱟ ᱦᱳᱭᱥᱮ
ᱟᱪᱪᱷᱟ ᱟᱪᱪᱷᱟ ᱟᱪᱪᱷᱟ
ᱛᱚ ᱚᱱᱟ ᱤᱫᱤ ᱠᱟᱛᱮᱫ ᱮ ᱢᱟᱱᱮ ᱥᱟᱨ ᱵᱮᱜᱚᱨ ᱪᱟᱥ ᱫᱚ ᱚᱦᱚ ᱚᱦᱚᱜᱮ ᱢᱟᱱᱮ ᱱᱟᱯᱟᱭ ᱛᱮ ᱵᱟᱭ ᱦᱩᱭᱩᱜ ᱠᱟᱱᱟ ᱪᱮᱦᱟᱜ ᱦᱮᱸ ᱦᱩᱸ ᱦᱩᱸ ᱚᱱᱟᱜᱮ ᱮ ᱪᱟᱥ ᱫᱚ ᱞᱟᱜᱟᱜ ᱠᱟᱱᱟ ᱢᱟᱱᱮ ᱨᱟᱥᱟᱭᱱᱤᱠ ᱥᱟᱨ ᱞᱟᱜᱤᱫ ᱦᱮᱸ ᱞᱟᱹᱭ ᱵᱤᱱ
ᱢᱟᱱᱮ ᱵᱟᱭ ᱠᱟᱹᱢᱤᱭᱮᱫᱟ ᱢᱟᱱᱮ
ᱵᱟ ᱵᱟ ᱵᱟ ᱵᱟᱝ ᱮᱠᱫᱚᱢ ᱥᱟᱨ ᱵᱮᱜᱚᱨ ᱢᱟᱱᱮ ᱟᱵᱤᱱ ᱢᱟᱱᱮ ᱚᱛ ᱨᱮᱜᱮ ᱚᱛ ᱨᱮᱱᱟᱜ ᱥᱚᱵᱽᱡᱤ ᱚᱛ ᱨᱮᱜᱮ ᱢᱤᱞᱟᱜ ᱠᱟᱱᱟ ᱞᱟᱹᱭᱵᱤᱱ ᱚᱱᱟ ᱮᱠᱟᱛᱮ ᱢᱟᱱᱮ ᱟᱹᱰᱤ ᱟᱭᱫᱟ ᱨᱚᱠᱚᱢ ᱛᱤᱱᱠᱮ ᱫᱤᱱ ᱢᱟᱱᱮ ᱡᱟ ᱨᱚᱠᱚᱢ ᱥᱟᱨ ᱠᱚᱨᱮᱱᱟᱜ ᱫᱟᱢ ᱠᱚ ᱡᱟᱹᱥᱛᱤ ᱤᱫᱤᱜ ᱠᱟᱱᱟ ᱦᱮᱸ ᱚᱱᱟ ᱤᱫᱤ ᱠᱟᱛᱮᱜ ᱢᱟᱱᱮ ᱡᱟᱦᱟᱸ ᱥᱚᱵᱽᱡᱤ ᱠᱚᱵᱚᱱ ᱛᱮᱭᱟᱨᱮᱜᱼᱟ ᱦᱩᱸ ᱚᱱᱟ ᱥᱚᱵᱡᱤ ᱫᱚ ᱢᱟᱨᱠᱮᱴ ᱨᱮ ᱥᱮ ᱨᱚᱠᱚᱢ ᱫᱟᱢ ᱦᱚᱸ ᱵᱟᱝ ᱧᱟᱯᱟᱜ ᱠᱟᱱᱟ ᱟᱨ ᱚᱱᱟ ᱠᱷᱟᱹᱛᱤᱨ ᱢᱟᱱᱮ ᱠᱟᱹᱴᱤᱡ ᱫᱩᱠᱷ ᱡᱟᱞᱟ ᱨᱮᱜᱮ ᱦᱮᱱᱟᱜ ᱞᱮᱭᱟ ᱦᱩᱸ ᱟᱨ ᱡᱟᱦᱟᱸ ᱡᱟᱭᱜᱟ ᱠᱚᱨᱮ ᱪᱟᱥ ᱠᱚᱦᱚᱸ ᱪᱟᱥ ᱟᱹᱜᱤᱞ ᱦᱟᱯᱲᱟᱢ ᱠᱷᱚᱱ ᱪᱟᱥ ᱟᱹᱜᱩ ᱦᱩᱭ ᱟᱠᱟᱱᱟ ᱱᱤᱛᱚᱝ ᱪᱟᱥ ᱦᱚᱸ ᱵᱟᱝ ᱵᱟᱹᱜᱤ ᱜᱟᱱᱚᱜ ᱠᱟᱱᱟ᱾
ᱤ ᱦᱤ ᱦᱤ ᱦᱤ ᱫᱚ ᱜᱚᱝᱠᱮ ᱢᱤᱫᱴᱮᱡ ᱠᱟᱛᱷᱟ ᱞᱤᱧ ᱨᱚᱲ ᱠᱮᱭᱟ᱾ ᱟᱫᱚ ᱵᱟᱹᱲᱤᱡ ᱟᱞᱚᱵᱤᱱ ᱵᱩᱡᱷᱟᱹᱣᱟ᱾ ᱟᱵᱮᱱᱟᱜ ᱚᱱᱩᱵᱷᱚᱵ ᱞᱮᱠᱟᱛᱮ ᱢᱟᱱᱮ ᱚᱠᱟ ᱫᱚ ᱟᱵᱚ ᱚᱠᱟ ᱨᱟᱥᱟᱭᱱᱤᱠ ᱥᱟᱨ ᱛᱮᱵᱚᱱ ᱪᱟᱥᱚᱜ ᱠᱟᱱ ᱟᱨ ᱵᱚᱱ ᱡᱚᱢ ᱧᱩᱭᱮᱫ ᱠᱟᱱ ᱟᱫᱚ ᱱᱤᱭᱟᱹᱛᱮ ᱟᱸ ᱢᱟᱱᱮ ᱟᱵᱚᱣᱟᱜ ᱦᱚᱲᱢᱚ ᱞᱟᱹᱜᱤᱫ ᱠᱷᱚᱛᱤ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱟᱵᱤᱱᱟᱜ ᱚᱱᱩᱵᱷᱚᱵᱽ ᱢᱟᱱᱮ ᱛᱷᱚᱲᱟ ᱠᱟᱹᱴᱤᱡ ᱵᱮᱱ ᱞᱟᱹᱭ ᱠᱮᱭᱟ᱾
ᱦᱳᱭ ᱦᱳᱭ ᱧᱮᱞᱵᱤᱱ ᱮᱻ ᱡᱟᱦᱟᱸ ᱟᱞᱤᱧᱟᱜ ᱚᱱᱩᱵᱷᱩᱵ ᱛᱮ ᱚᱱᱩᱵᱷᱚᱵ ᱛᱮ ᱫᱚ ᱦᱟᱱᱰᱮᱰ ᱯᱟᱨᱥᱮᱱ ᱠᱷᱚᱛᱤ ᱜᱮ ᱦᱩᱭᱩᱜ ᱠᱟᱱ ᱛᱟᱵᱚᱱᱟ᱾ ᱠᱤᱱᱛᱩ ᱱᱚᱣᱟ ᱪᱷᱟᱲᱟ ᱛᱚ ᱩᱯᱟᱭ ᱛᱚ ᱟᱵᱚᱣᱟᱜ ᱫᱚ ᱵᱟᱹᱱᱩᱜ ᱛᱟᱵᱚᱱᱟ ᱥᱮ ᱟᱵᱚ ᱧᱮᱞ ᱵᱤᱱ ᱡᱮ ᱠᱚᱱᱚ ᱡᱤᱱᱤᱥ ᱜᱮ ᱟᱵᱚᱱ ᱵᱟᱨ ᱡᱟᱸᱜᱟ ᱞᱟᱦᱟ ᱞᱮᱦᱚᱸ ᱦᱚᱸ ᱵᱟᱨ ᱡᱟᱸᱜᱟ ᱞᱟᱦᱟ ᱠᱷᱟᱱ ᱦᱚᱸ ᱵᱤᱥ ᱵᱚᱱ ᱧᱮᱧᱟᱢᱮᱫᱼᱟ ᱵᱟᱨ ᱡᱟᱸᱜᱟ ᱛᱟᱭᱱᱚᱢ ᱨᱮᱦᱚᱸ ᱵᱤᱥ ᱵᱚᱱ ᱵᱤᱥ ᱪᱮᱛᱟᱱ ᱨᱮᱵᱚᱱ ᱛᱟᱲᱟᱢᱮᱫ-ᱟ ᱦᱳᱭ ᱥᱮ ᱪᱮᱫᱟᱜ ᱥᱮ ᱟᱵᱚ ᱡᱟᱦᱟᱸ ᱵᱚᱱ ᱥᱟᱦᱮᱸᱫ ᱮᱫᱼᱟ ᱢᱟᱨᱟᱝ ᱡᱤᱱᱤᱥ ᱦᱩᱭᱩᱜ ᱠᱟᱱᱟ ᱡᱟᱦᱟᱸ ᱵᱚᱱ ᱥᱟᱦᱮᱸᱫ ᱮᱫᱼᱟ ᱡᱟᱦᱟᱸ ᱟᱵᱚᱣᱟᱜ ᱟᱵᱚᱣᱟᱜ ᱢᱚ ᱦᱚᱲᱢᱚ ᱵᱷᱤᱛᱨᱤ ᱡᱟᱦᱟᱸ ᱵᱚᱞᱚᱜ ᱠᱟᱱ ᱛᱟᱵᱚᱱᱟ ᱡᱟᱦᱟᱸ ᱠᱚ ᱢᱮᱛᱟᱜ ᱠᱟᱱᱟ ᱦᱟᱣᱟ ᱦᱮᱸᱥᱮ ᱦᱚᱭ, ᱦᱚᱭ ᱡᱟᱦᱟᱸ ᱵᱚᱞᱚᱜ ᱠᱟᱱ ᱫᱚ ᱚᱱᱟ ᱵᱷᱤᱛᱤᱨ ᱨᱮᱜᱮᱛᱚ ᱢᱟᱱᱮ ᱵᱤᱥ ᱢᱮᱥᱟ ᱢᱮᱱᱟᱜ ᱛᱟᱵᱚᱱᱟ ᱛᱟᱦᱚᱞᱮ ᱱᱟᱣᱟ ᱱᱟᱣᱟ ᱱᱟᱣᱟ ᱠᱟᱛᱮ ᱫᱚ ᱟᱫᱚ ᱵᱟᱹᱞᱤᱧ ᱢᱮᱱᱫᱟ ᱡᱮ ᱦᱮᱸ ᱟᱵᱚ ᱫᱚ ᱨᱟᱥᱟᱭᱚᱱᱤᱠ ᱥᱟᱨ ᱡᱚᱢ ᱠᱟᱛᱮᱫ ᱵᱚᱱ ᱵᱟᱹᱲᱤᱡᱚᱜ ᱠᱟᱱᱟ ᱥᱮᱵᱚᱱ ᱵᱟᱹᱞᱤᱜ ᱠᱟᱱᱟ ᱛᱟᱦᱚᱞᱮ ᱚᱱᱟ ᱫᱚ ᱦᱟᱱᱰᱨᱮᱰ ᱯᱟᱨᱥᱮᱱᱴ ᱟᱵᱚ ᱫᱚ ᱵᱟᱹᱲᱤᱡ ᱛᱮᱜᱮ ᱵᱚᱱ ᱪᱟᱞᱟᱜ ᱠᱟᱱᱟ ᱠᱤᱱᱛᱩ ᱚᱱᱟ ᱪᱷᱟᱲᱟ ᱛᱚ ᱩᱯᱟᱭ ᱛᱚ ᱵᱟᱹᱱᱩᱜ ᱛᱟᱵᱚᱱᱟ᱾ ᱟᱵᱚ ᱛᱚ ᱟᱵᱚᱛᱮ ᱧᱮᱞ ᱵᱤᱱ, ᱧᱮᱞ ᱵᱤᱱ ᱢᱤᱫᱴᱮᱱ ᱞᱤᱧ ᱞᱟᱹᱭ ᱟᱹᱵᱤᱱ ᱠᱟᱱᱟ ᱟᱵᱚ ᱛᱚ ᱢᱤᱫᱴᱤᱡ ᱡᱤᱱᱤᱥ ᱵᱚᱱ ᱧᱮᱞᱮᱫᱼᱟ ᱡᱮ ᱢᱟᱱᱮ ᱢᱩᱱᱟᱯᱷᱟ ᱵᱚᱱ ᱧᱮᱞᱮᱫᱼᱟ᱾ ᱴᱷᱤᱠ ᱛᱚ ᱟᱵᱚ ᱟᱵᱚ ᱢᱳᱴ ᱠᱚᱛᱷᱟ ᱯᱨᱚᱯᱷᱤᱴ ᱵᱚᱱ ᱧᱮᱞᱮᱫᱼᱟ ᱡᱮ ᱟᱞᱤᱧ ᱱᱚᱣᱟ ᱥᱟᱨ ᱠᱚ ᱡᱩᱫᱤ ᱞᱤᱧ ᱵᱮᱵᱚᱦᱟᱨᱟ ᱛᱟᱦᱚᱞᱮ ᱱᱤᱱᱟᱹᱜ ᱜᱟᱱ ᱟᱞᱤᱧ ᱱᱚᱣᱟ ᱡᱟᱭᱜᱟ ᱨᱮ ᱱᱤᱱᱟᱹᱜ ᱜᱟᱱ ᱥᱚᱵᱡᱤ ᱞᱤᱧ ᱚᱰᱳᱠ ᱫᱟᱲᱮᱭᱟᱜᱼᱟ ᱱᱟᱯᱟᱭ ᱛᱚ, ᱦᱮᱸ ᱱᱤᱱᱟᱨ ᱢᱟᱱᱮ ᱟᱹᱞᱤᱧ ᱛᱚᱛ ᱠᱟᱞ ᱢᱟᱱᱮ ᱟᱵᱤᱱ ᱮᱠᱢᱟᱥ ᱫᱩ ᱢᱟᱥ ᱫᱷᱤᱨ ᱛᱮ ᱟᱹᱵᱤᱱ ᱨᱮᱡᱟᱞᱴ ᱵᱤᱱ ᱧᱟᱢᱮᱫᱼᱟ᱾ ᱱᱟᱯᱟᱭ ᱛᱚ ᱠᱤᱱᱛᱩᱜ ᱟᱨ ᱚᱱᱟ ᱥᱟᱨ ᱡᱚᱢ ᱠᱟᱛᱮᱫ ᱚᱱᱟ ᱥᱟᱨ ᱡᱚᱢ ᱠᱟᱛᱮ ᱛᱮᱫᱚ ᱚᱱᱟ ᱯᱷᱚᱥᱚᱞ ᱚᱱᱟ ᱥᱚᱵᱽᱡᱤ ᱯᱟᱹᱛᱤ ᱮᱢᱟᱱ ᱛᱮᱱᱟᱜ ᱡᱚᱢ ᱠᱟᱛᱮᱫ ᱛᱚ ᱥᱚᱸᱜᱮ ᱥᱚᱝ ᱟᱡᱟᱨ ᱛᱚ ᱵᱟᱢ ᱡᱩᱴᱟᱹ ᱟᱵᱚᱱ ᱠᱟᱱᱟ ᱟᱹᱵᱤᱱ ᱱᱤᱛᱚᱝ ᱵᱤᱱ ᱡᱚᱢ ᱠᱮᱫᱟ ᱥᱚᱵᱽᱡᱤ ᱦᱮᱸ ᱥᱟᱵ ᱟᱵᱤᱱ ᱱᱤᱛᱚᱢ ᱵᱤᱱ ᱡᱚᱢ ᱠᱮᱫᱟ ᱥᱚᱵᱽᱡᱤ ᱟᱭᱩᱵ ᱟᱭᱩᱵ ᱛᱮᱫᱚ ᱟᱵᱤᱱ ᱡᱟᱦᱱᱟᱜ ᱚᱥᱩᱵᱤᱫᱷᱟ ᱛᱚ ᱵᱟᱭᱥᱟᱵ ᱯᱩᱠᱨᱤ ᱵᱟᱝᱵᱚᱱ ᱧᱩᱨᱩᱜ ᱠᱟᱱᱟ ᱦᱮᱸ ᱥᱮ
ᱟᱜ ᱦᱮᱸ ᱾
ᱚᱱᱟ ᱠᱷᱮᱛᱨᱮ ᱟᱵᱚ ᱫᱚ ᱚᱱᱟ ᱫᱚ ᱵᱟᱝ ᱵᱚᱱ ᱢᱚᱱᱮᱭᱟᱜ ᱠᱟᱱᱟ ᱡᱮ ᱱᱚᱣᱟ ᱫᱚ ᱟᱹᱞᱤᱧ ᱵᱤᱥ ᱞᱤᱧ ᱡᱚᱢᱮᱜᱼᱟ ᱢᱮᱱ ᱛᱮ ᱵᱩᱡ ᱫᱟᱵᱮᱱ ᱦᱮᱸ ᱚᱱᱟ ᱠᱷᱟᱹᱛᱤᱨ ᱚᱱᱟ ᱫᱚ ᱵᱟᱸ ᱚᱱᱟ ᱫᱚ ᱟᱵᱚ ᱢᱟᱱ ᱛᱟᱭᱱᱚᱢ ᱥᱮᱱ ᱵᱚᱱ ᱫᱚᱦᱚ ᱠᱟᱜ-ᱟ ᱦᱮᱸ ᱠᱤᱱᱛᱩ ᱫᱷᱤᱨᱮ ᱫᱷᱤᱨᱮ ᱫᱷᱤᱨᱮ ᱫᱷᱤᱨᱮ ᱟᱵᱚ ᱡᱚ ᱠᱷᱚᱱ ᱩᱢᱮᱨ ᱡᱟᱹᱥᱛᱤᱜ ᱠᱟᱱ ᱛᱟᱵᱚᱱᱟ ᱾
ᱦᱩᱸ ᱦᱩᱸ ᱦᱩᱸ ᱾
ᱡᱟ ᱞᱤᱧ ᱟᱸᱡᱚᱢ ᱠᱟᱫᱟ ᱡᱮ ᱫᱟᱫᱩ ᱛᱟᱠᱚ ᱫᱟᱫᱩᱨᱤᱡ ᱵᱟᱵᱟ ᱛᱟᱠ ᱠᱚ ᱮᱠᱥᱚ ᱵᱚᱪᱷᱚᱨ ᱮᱠᱥᱚ ᱠᱩᱲᱤ ᱵᱚᱪᱷᱚᱨ ᱯᱚᱨᱡᱚᱱᱛᱚ ᱠᱚ ᱵᱟᱧᱪᱟᱣ ᱵᱟᱲᱟ ᱟᱠᱟᱱᱟ ᱾ ᱟᱸᱡᱚᱢ ᱠᱟᱛᱷᱟ ᱦᱮᱸᱥᱮ ᱧᱮᱞ ᱫᱚ ᱵᱟᱞᱮ ᱧᱮᱞ ᱠᱟᱜ ᱠᱚᱣᱟ ᱦᱳᱭ ᱥᱮ ᱠᱤᱱ ᱛᱚ ᱱᱤᱛᱚᱝ ᱫᱤᱱᱠᱮ ᱫᱤᱱ ᱡᱟᱨᱚᱠᱚᱢ ᱟᱵᱚᱣᱟᱜ ᱢᱟᱱᱮ ᱟᱭᱩᱵ ᱠᱚ ᱯᱟᱠ ᱠᱚᱢ ᱤᱫᱤᱜ ᱠᱟᱱ ᱛᱟᱵᱚᱱᱟ ᱡᱮᱦᱮᱛᱩ ᱫᱤᱱᱠᱮ ᱫᱤᱱ ᱟᱵᱚ ᱵᱚᱱ ᱵᱤᱥ ᱵᱚᱱ ᱡᱚᱢᱮᱜ-ᱟ ᱟᱨ ᱵᱤᱥ ᱡᱚᱢ ᱠᱷᱟᱹ- ᱛᱤᱨ ᱟᱵᱚᱣᱟᱜ ᱦᱚᱲᱢᱚ ᱨᱮᱱᱟᱜ ᱡᱟᱦᱟᱸ ᱢᱤᱴᱤᱡ ᱤᱢᱩᱱᱤᱴᱤ ᱯᱟᱣᱟᱨ ᱛᱟᱦᱮᱸᱱ ᱛᱟᱵᱚᱱᱟ ᱚᱱᱟ ᱯᱩᱨᱟᱹ ᱯᱩᱨᱤ ᱰᱟᱣᱩᱱᱚᱜ ᱠᱟᱱ ᱛᱟᱵᱚᱱᱟ ᱦᱳᱭ ᱥᱮ ᱦᱮᱸ ᱟᱨ ᱰᱟᱣᱩᱱ ᱠᱷᱟᱹᱛᱤᱨ ᱟᱵᱚᱣᱟᱜ ᱦᱚᱲᱢᱚ ᱨᱮᱱᱟᱜ ᱡᱟᱦᱟᱸ ᱢᱤᱫᱴᱤᱡ ᱢᱟᱭᱟᱝ ᱨᱮᱱᱟᱜ ᱢᱤᱫᱴᱤᱡ ᱢᱟᱭᱟᱝ ᱨᱮᱱᱟᱜ ᱡᱟᱦᱟᱸ ᱢᱤᱫᱴᱤᱡ ᱜᱩᱱᱟ-ᱜᱩᱱ ᱦᱚᱲᱢᱚ ᱨᱮᱱᱟᱜ ᱡᱟᱦᱟᱸ ᱢᱤᱫᱴᱤᱡ ᱮ ᱤᱦᱟᱹ ᱛᱟᱵᱚᱱ ᱟᱵᱚᱣᱟᱜ ᱡᱟᱦᱟᱸ ᱠᱩᱨᱩᱢᱩᱴᱩ ᱛᱟᱵᱚᱱ ᱢᱤᱫᱴᱤᱡ ᱫᱟᱲᱮ ᱛᱟᱵᱚᱱ ᱚᱱᱟ ᱫᱚ ᱯᱩᱨᱟᱹ ᱨᱟ- ᱯᱩᱫ ᱤᱫᱤᱜ ᱠᱟᱱ ᱛᱟᱵᱚᱱᱟ᱾
ᱦᱳᱭ ᱦᱳᱭ ᱦᱳᱭ ᱦᱩᱸ ᱦᱩᱸ,
ᱛᱮᱫ ᱡᱟᱦᱟᱸ ᱵᱤᱱ ᱞᱟᱭ ᱥᱚᱫᱚᱨ ᱠᱮᱫᱟ ᱟᱹᱰᱤ ᱫᱟᱢᱟᱱ ᱨᱮᱱᱟᱜ ᱠᱟᱛ ᱠᱩᱠᱞᱤ ᱵᱤᱱ ᱱᱚᱲᱵᱤᱱ ᱨᱟᱠᱟᱵ ᱠᱮᱫᱟ ᱡᱮ ᱨᱟᱥᱟᱭᱱᱤᱠ ᱥᱟᱨ ᱫᱚ ᱟᱵᱚᱣᱟᱜ ᱦᱚᱲᱢᱚ ᱨᱮᱫᱚ ᱟᱹᱰᱤ ᱟᱭᱢᱟ ᱜᱮ ᱠᱷᱚᱛᱤᱭ ᱫᱟᱭ᱾ ᱦᱮᱸ ᱠᱤᱱᱛᱩ ᱡᱚ- ᱛᱚ ᱠᱷᱚᱱ ᱢᱟᱨᱟᱝ ᱡᱤᱱᱤᱥ ᱚᱱᱟ ᱫᱚ ᱟᱵᱚ ᱫᱚ ᱮᱪᱷᱟᱲᱟ ᱫᱚ ᱠᱳᱱᱳ ᱩᱯᱟᱹᱭ ᱛᱚ ᱵᱟᱹᱱᱩᱜ ᱛᱟᱵᱚᱱᱟ ᱠᱤᱱᱛᱩ ᱨᱤᱠᱟᱹᱭ ᱟᱵᱚᱱ ᱨᱤᱠᱟᱹᱭ ᱟᱵᱚᱱ ᱦᱮᱸ᱾
ᱦᱩᱸ,
ᱚᱛᱤᱨᱤᱠᱛᱚ ᱨᱟᱥᱟᱭᱱᱤᱠ ᱥᱟᱨ ᱵᱮᱵᱚᱦᱟᱨ ᱞᱮᱠᱷᱟᱱ ᱟᱵᱚᱣᱟᱜ ᱠᱷᱚᱛᱤ ᱚ ᱡᱟᱛᱮ ᱩᱱᱟᱹᱜ ᱫᱟ ᱟᱞᱚ ᱠᱷᱚᱛᱤᱜ ᱢᱟ ᱚᱝᱠᱟ ᱵᱚᱱ ᱚᱱᱟ ᱰᱟᱦᱟᱨ ᱛᱮᱵᱚᱱ ᱛᱟᱲᱟᱢᱟ᱾
ᱦᱩᱸ ᱦᱩᱸ ᱢᱟᱱᱮ ᱚᱠᱟ ᱫᱚ ᱦᱳᱭ ᱦᱳᱭ, ᱢᱟᱱᱮ ᱚᱠᱟ ᱫᱚ ᱢᱟᱱᱮ ᱟᱵᱩ ᱵᱮᱵᱚᱦᱟᱨ ᱡᱟᱹᱨᱩᱲ ᱟᱫᱚ ᱠᱚᱢ ᱥᱮ ᱠᱚᱢ ᱢᱟᱱᱮ ᱚᱱᱟ ᱵᱮᱵᱚᱦᱟᱨ ᱠᱷᱚᱡ ᱢᱟᱱᱮ ᱛᱤᱱᱟᱹᱜ ᱜᱮᱵᱩᱱ ᱢᱟᱱᱮ ᱵᱩᱱ ᱠᱚᱢ ᱫᱟᱲᱮᱭᱟᱜ ᱪᱮᱫ ᱚᱱᱟ ᱴᱮᱥᱴᱟᱭ ᱡᱟᱹᱨᱩᱲ ᱵᱚᱱᱟ ᱟᱫᱚ ᱟᱹᱞᱤᱧ ᱢᱤᱫᱴᱮᱡ ᱞᱤᱧ ᱞᱟᱹᱭ ᱫᱟ ᱢᱟᱱᱮ ᱱᱤᱭᱟᱹ ᱵᱟᱵᱚᱫ ᱛᱮ ᱢᱟᱱᱮ ᱛᱷᱚᱲ ᱜᱟᱱ ᱱᱚᱛᱮ ᱚᱱᱠᱟᱱᱟᱜ ᱡᱟᱜᱽᱨᱩᱠ ᱢᱟᱱᱮ ᱡᱟᱜᱚᱨᱚᱱ ᱤᱭᱟᱹ ᱢᱟᱱᱮ ᱢᱤᱫᱴᱮᱡ ᱪᱮᱛᱟᱣ ᱱᱤ ᱢᱟᱱᱮ ᱢᱤᱫᱴᱮᱡ᱾ ᱟᱣ ᱚᱱᱠᱟ ᱱᱟᱜ ᱴᱨᱮᱱᱤᱝ ᱠᱚᱞᱮ ᱫᱚᱦᱚ ᱵᱟᱲᱟᱭ ᱮᱫ ᱛᱟᱵᱚᱱᱟ ᱱᱚᱛᱮ᱾ ᱟᱞᱮ ᱥᱮᱫ ᱱᱟᱦᱟᱜ ᱦᱳᱭ ᱦᱳᱭ ᱢᱟᱱᱮ ᱾ ᱦᱚᱲ ᱠᱚᱞᱮ ᱞᱟᱹᱭ ᱵᱩᱡᱷᱟᱹᱣᱟ ᱠᱩ ᱠᱟᱱᱟ ᱟᱵᱚ ᱥᱟᱱᱛᱟᱞ ᱵᱚᱭᱦᱟ ᱠᱚ ᱢᱟᱱᱮ ᱫᱟᱲᱮᱭᱟᱜ ᱵᱷᱳᱨ ᱢᱟᱱᱮ ᱟᱵᱩ ᱡᱚᱢ ᱧᱩ ᱞᱟᱹᱜᱤᱫ ᱯᱚᱨᱡᱟᱯᱛᱚ ᱯᱚᱨᱤᱢᱟᱱ ᱢᱟᱱᱮ ᱛᱤᱱᱟᱹᱜ ᱵᱚᱱ ᱡᱚᱢᱟ ᱧᱩᱭᱟ᱾ ᱚᱱᱟ ᱞᱟᱹᱜᱤᱫ ᱫᱚ ᱢᱟᱱᱮ ᱡᱚᱛᱷᱮᱥᱴᱚ ᱟᱸ ᱥᱟᱨ ᱵᱮ ᱵᱤᱱᱟᱹ ᱵᱮᱵᱚᱦᱟᱨ ᱛᱮᱵᱚᱱ ᱪᱟᱥ ᱫᱟᱲᱮᱭᱟᱜ ᱠᱷᱟᱡ ᱫᱚ ᱢᱚᱡᱽ ᱦᱩᱭᱩᱜ-ᱟ ᱟᱵᱩ ᱡᱚᱢ ᱞᱟᱹᱜᱤᱫ᱾ ᱢᱮᱱᱟ ᱦᱮᱸ ᱟᱨ ᱠᱤᱨᱤᱧ ᱟᱹᱠᱷᱨᱤᱧ ᱞᱟᱹᱜᱤᱫ ᱫᱚ ᱟᱪᱷᱟ ᱵᱩᱱ ᱪᱟᱥ ᱠᱷᱟᱡ ᱵᱚᱱ ᱪᱟᱥ ᱠᱮᱭᱟ᱾ ᱢᱟᱱᱮ ᱮᱱᱦᱚᱸ ᱢᱟᱱᱮ ᱚᱱᱠᱟᱞᱮ ᱛᱷᱚᱲᱟ ᱜᱟᱱ ᱴᱨᱮᱱᱤᱝ ᱠᱚ ᱠᱟᱱᱟᱞᱮ ᱚᱱᱟ ᱟᱵᱩ ᱚᱠᱟ ᱡᱳᱭᱵᱤᱠ ᱥᱟᱨᱛᱮ ᱜᱩᱨᱤᱡ ᱠᱚᱛᱮ ᱚᱱᱠᱟ ᱱᱟᱜ᱾ ᱟᱭᱢᱟ ᱞᱮᱠᱟᱱᱟᱜ ᱥᱟᱨ ᱠᱚᱛᱮ ᱪᱮᱜ ᱞᱮᱠᱟ ᱵᱚᱱ ᱪᱟᱥ ᱤᱭᱟᱹ ᱫᱟᱲᱮᱭᱟᱜ-ᱟ᱾ ᱟᱨ ᱟᱵᱩ ᱡᱚᱢ ᱧᱩ ᱞᱟᱹᱜᱤᱫ ᱢᱟᱱᱮ ᱵᱚᱱ ᱵᱮᱵᱚᱦᱟᱨ ᱫᱟᱲᱮᱭᱟᱜ-ᱟ ᱚᱱᱟ ᱞᱟᱹᱜᱤᱫ ᱛᱷᱚᱲᱟ ᱜᱟᱱ ᱚᱱᱠᱟ ᱱᱟᱜ ᱮᱣᱟᱨᱱᱮᱥ ᱞᱮᱠᱟᱱᱟᱜ ᱤᱭᱟᱹ ᱞᱮ ᱴᱨᱮᱱᱤᱝ ᱞᱮ ᱦᱩᱭ ᱪᱩᱭ ᱮᱫ ᱛᱟᱵᱚᱱᱟ᱾ ᱟᱫᱚ ᱦᱮᱸ ᱦᱮᱸ ᱟᱫᱚ ᱡᱚᱛᱷᱮᱥᱴᱚ ᱚᱱᱠᱟ ᱛᱮᱵᱚᱱ ᱤᱭᱟᱹ ᱞᱮᱱᱠᱷᱟᱡ ᱟᱵᱩ ᱢᱟᱱᱮ ᱵᱟᱹᱭ ᱵᱟᱹᱭᱛᱮ ᱛᱮ ᱢᱤᱫ ᱫᱚᱢ ᱨᱮᱫᱚ ᱚᱱᱠᱟ ᱤᱭᱟᱹ ᱵᱟᱝ ᱦᱩᱭᱩᱜ-ᱟ᱾ ᱟᱫᱚ ᱱᱤᱡᱮᱨ ᱡᱚᱢ ᱞᱟᱹᱜᱤᱫ ᱵᱚᱞᱮ ᱚᱠᱟ ᱫᱚ ᱩᱛᱩ ᱡᱤᱱᱤᱥ ᱠᱟᱹᱴᱤᱡ ᱠᱟᱹᱴᱤᱡ ᱵᱚᱱ ᱪᱟᱥᱚᱜ᱾ ᱚᱱᱟ ᱫᱚ ᱡᱮᱢᱚᱱ ᱟᱵᱩᱣᱟᱜ ᱚᱱᱟ ᱡᱳᱭᱵᱤᱠ ᱥᱟᱨ ᱛᱮᱜᱮ ᱵᱩᱱ ᱪᱟᱥ ᱫᱟᱹᱲᱤ ᱞᱮᱱᱠᱷᱟᱡ᱾ ᱜᱩᱨᱤᱡ ᱥᱟᱨ ᱛᱮᱜᱮ ᱪᱮᱫ ᱢᱚᱡᱽ᱾
ᱦᱳᱭ ᱦᱳᱭ ᱢᱚᱡᱽ ᱦᱩᱭᱩᱜ-ᱟ ᱦᱳᱭ ᱦᱳᱭ,
ᱟᱵᱮᱱ ᱢᱟ ᱵᱮᱱ ᱞᱟᱹᱭ ᱠᱮᱫ ᱡᱮ ᱛᱤᱦᱤᱧ-ᱟᱜ ᱫᱤᱱᱨᱮ ᱟᱵᱩ ᱫᱩᱱᱭᱟᱹ ᱨᱮᱱᱟᱜ ᱵᱮᱢᱟᱨ ᱟᱡᱟᱨ ᱱᱟᱣᱟ ᱱᱟᱣᱟ ᱦᱤᱡᱩᱜ ᱠᱟᱱᱟ ᱵᱟᱝ ᱥᱮ?
ᱛᱚ ᱦᱚᱸᱜᱼᱱᱟ ᱠᱩ ᱠᱟᱨᱚᱱ ᱛᱮᱜᱮ ᱦᱩᱭᱩᱜ ᱠᱟᱱᱟ ᱟᱫᱚ ᱟᱪ ᱛᱚ ᱟᱫᱚ ᱵᱟᱝ ᱧᱟᱢᱮᱫ ᱵᱩᱱ ᱛᱮ ᱵᱟᱹᱵᱩᱱ ᱵᱩᱡᱷᱟᱹᱣ ᱫᱟᱜ ᱛᱮ ᱦᱩ ᱦᱩᱸ ᱟᱹᱰᱤ ᱫᱤᱱ ᱦᱚᱲ ᱢᱟ ᱛᱮᱜ ᱥᱚ ᱥᱟᱞ ᱠᱷᱚᱡ ᱠᱚ ᱪᱮᱛᱟᱱᱚᱜ ᱠᱟᱱ ᱛᱟᱵᱩᱱ ᱛᱟᱦᱮᱱᱟᱹ ᱞᱟ ᱟᱵᱩ ᱜᱚᱲᱚᱢ ᱦᱟᱲᱟᱢ ᱠᱩ ᱤᱭᱟᱹ ᱠᱩ ᱢᱟ
ᱦᱩᱸ ᱦᱩᱸ ᱦᱩᱸ
ᱯᱨᱟᱭ ᱜᱮ ᱟᱹᱵᱮᱱ ᱦᱚᱸᱵᱤᱱ ᱞᱟᱹᱭ ᱠᱮᱫᱟ ᱡᱮ ᱚᱱᱟ ᱤᱢᱤᱭᱩᱱᱤᱴᱤ ᱯᱟᱣᱟᱨ ᱠᱚᱢ ᱪᱟᱞᱟᱜ ᱠᱟᱱᱟ ᱛᱤᱦᱤᱧ ᱢᱟᱱᱮ ᱟᱵᱩ ᱡᱟᱹᱥᱛᱤ ᱛᱮ ᱡᱟᱹᱥᱛᱤ ᱢᱟᱱᱮ ᱯᱷᱤᱯᱴᱤ ᱥᱤᱠᱥᱴᱤ ᱜᱟᱱ ᱚᱱᱟ ᱨᱮᱜᱮ ᱢᱟᱱᱮ ᱦᱚᱲ ᱠᱚ ᱜᱚᱡᱚᱜ ᱠᱟᱱ ᱛᱟᱵᱚᱱᱟ ᱾
ᱦᱳᱭ ᱦᱳᱭ ᱦᱳᱭ ᱱᱟᱱᱟ ᱟᱡᱟᱨ ᱛᱮᱵᱚᱱ ᱜᱩᱡᱩᱜ ᱠᱟᱱᱟ ᱦᱮᱸ ᱟᱡᱟᱨ ᱛᱮ,
ᱢᱟᱱᱮ ᱦᱳᱭ, ᱦᱳᱭ ᱚᱠᱚᱭ ᱧᱟᱢᱮ ᱠᱟᱱᱟ ᱠᱮᱱᱥᱟᱨ ᱚᱠᱚᱭ ᱪᱮᱫ ᱠᱩ ᱵᱞᱟᱰ ᱯᱮᱥᱟᱨ ᱠᱚ ᱪᱮ ᱧᱚᱢᱮ ᱠᱟᱱᱟ? ᱤᱱᱟᱹ ᱠᱚ ᱠᱟᱨᱚᱱ ᱛᱮᱜᱮ ᱟᱨ ᱛᱤᱦᱮᱧ ᱟᱹᱵᱤᱱ ᱦᱚᱸ ᱢᱟᱱᱮ ᱟ ᱚᱠᱟ ᱫᱚ ᱟᱵᱩᱣᱟᱜ ᱯᱟᱨᱤ ᱤᱭᱟᱹ ᱢᱟᱱᱮ ᱚᱠᱟ ᱫᱚ ᱱᱤᱭᱟ ᱵᱟᱭᱩᱢᱚᱱᱰᱚ ᱤᱭᱟᱹ ᱠᱚᱦᱚᱸ ᱢᱟᱱᱮ ᱯᱨᱚᱫᱩᱥᱤᱛᱚᱜ ᱠᱟᱱᱟ ᱥᱮ, ᱟᱭᱢᱟ ᱞᱮᱠᱟᱱᱟᱜ ᱢᱟᱱᱮ ᱜᱟᱹᱰᱤ ᱜᱷᱚᱲᱟ ᱠᱚᱦᱚᱸ ᱡᱟᱹᱥᱛᱤ ᱦᱤᱡᱩᱜ ᱠᱟᱱᱟ ᱟᱵᱩ ᱜᱮ ᱢᱟᱱᱮ ᱦᱚᱭ ᱦᱟᱵᱟ ᱦᱚ ᱚᱱᱠᱟᱱᱟᱜ
ᱠᱚᱞᱠᱟᱨᱠᱷᱟᱱᱟ ᱦᱚᱸ ᱵᱮᱱᱟᱜ ᱠᱟᱱᱟ ᱵᱟᱦᱩ ᱫᱷᱩᱥᱚᱱ ᱦᱩᱭᱩᱜ ᱠᱟᱱ ᱛᱟᱵᱚᱱᱟ ᱦᱮᱸ ᱮᱠ ᱡᱟᱦᱟᱸ ᱵᱚᱱ ᱥᱟᱦᱮᱫᱮᱭᱟ ᱵᱤᱥ ᱦᱚᱸ ᱦᱚᱵᱚᱨᱚᱜ ᱠᱟᱱ ᱛᱟᱵᱚᱱᱟ ᱦᱚᱲᱢᱚ ᱨᱮ ᱮᱨᱮᱠ ᱦᱮ ᱟᱫᱚ ᱚᱱᱟ ᱤᱫᱤ ᱠᱟᱛᱮ ᱵᱟᱹᱥ ᱛᱚ ᱡᱟᱦᱟᱸᱵᱤᱱ ᱠᱩᱠᱞᱤ ᱵᱮᱲᱟ ᱫᱚ ᱡᱚᱛᱚ ᱠᱤᱪᱷᱩᱞᱤᱧ ᱞᱟᱭ ᱥᱚᱫᱚᱨ ᱠᱮᱫᱟ ᱦᱟ ᱟᱫᱚ ᱟᱹᱞᱤᱧ ᱫᱚᱞᱤᱧ ᱵᱷᱟᱵᱤᱭᱟ ᱱᱚᱣᱟ ᱡᱮ ᱡᱟᱦᱟᱸ ᱩᱫᱫᱚᱠ ᱯᱮ ᱦᱟᱛᱟᱣ ᱠᱟᱫᱟ ᱚᱱᱟ ᱫᱚ ᱡᱮᱢᱚᱱ ᱠᱩᱨᱩᱢᱩᱴᱩ ᱨᱮ ᱪᱟᱞᱟᱜ ᱢᱟ
ᱦᱳᱭ ᱦᱳᱭ ᱦᱳᱭ ᱟᱫᱚ ᱠᱩᱨᱩᱢᱩᱴᱩ ᱠᱩᱨᱩᱢᱩᱴᱩ ᱪᱷᱩᱴᱟᱹᱣ ᱠᱟᱱᱟ ᱵᱚᱞᱮ ᱦᱚᱲ ᱠᱚ ᱛᱷᱚᱲᱟ ᱜᱟᱱ ᱚᱱᱠᱟ ᱠᱟᱹᱴᱤᱡ ᱧᱚᱜ ᱮᱣᱟᱨᱱᱮᱥ ᱮᱢᱟ ᱠᱚ ᱠᱟᱱᱟ ᱡᱮ ᱱᱤᱡᱮᱨ ᱚᱠᱟ ᱫᱚ ᱡᱚᱢ ᱧᱩ ᱞᱟᱹᱜᱤᱫ ᱱᱤᱡᱮᱨᱟᱜ ᱨᱮᱫᱚ ᱢᱟᱱᱮ ᱚᱱᱠᱟᱱᱟᱜ ᱨᱟᱥᱟᱭᱱᱤᱠ ᱥᱟᱨ ᱯᱨᱚᱭᱳᱜ ᱵᱟᱝ ᱞᱟ ᱠᱷᱟᱡ ᱵᱮᱥ ᱦᱩᱭᱩᱜ
ᱮᱠᱫᱚᱢ ᱮᱠᱫᱚᱢ
ᱦᱩᱸ ᱦᱩᱸ ᱱᱤᱡᱮᱨ ᱡᱚᱢ ᱧᱩ ᱛᱤᱦᱤᱧ ᱵᱩᱱ ᱩᱱᱠᱩ ᱵᱩᱱ ᱧᱮᱞ ᱠᱮᱠᱚᱣᱟ ᱩᱱᱠᱩ ᱚᱠᱟ ᱫᱚ ᱢᱩᱥᱞᱤᱢ ᱟᱯᱮᱥᱮᱫ ᱢᱮᱱᱟᱜ ᱠᱚᱜᱮᱭᱟ ᱵᱟ ᱥᱮ?
ᱦᱮᱸ ᱢᱮᱱᱟᱜ ᱠᱚᱣᱟ ᱢᱩᱥᱚᱞᱢᱟᱱ ᱢᱮᱱᱟᱜ ᱠᱚᱣᱟ᱾
ᱠᱩ ᱯᱮᱨᱟᱭ ᱞᱮᱠᱟ ᱠᱚ ᱰᱷᱮᱨ ᱰᱷᱮᱨ ᱜᱮᱠᱚ ᱪᱟᱥᱚᱜ ᱠᱟᱱᱟ ᱟᱞᱮ ᱥᱮᱫ ᱫᱚ ᱩᱱᱠᱩ ᱜᱮ ᱯᱟᱹᱦᱤᱞ ᱨᱮᱫᱚ ᱢᱟᱱᱮ ᱪᱟᱜ ᱤᱭᱟᱹ ᱨᱮᱫᱚ, ᱩᱛᱩ ᱡᱤᱱᱤᱥᱮᱢ ᱠᱤᱨᱤᱧ ᱢᱟᱱᱮ ᱵᱟᱡᱟᱨ ᱨᱮ ᱩᱱᱠᱩ ᱜᱮᱠᱚ ᱟᱹᱜᱩᱭᱟ᱾ ᱛᱚ ᱩᱱᱠᱩ ᱫᱚ ᱟᱠᱩ ᱡᱚᱢ ᱧᱩ ᱞᱟᱹᱜᱤᱫ ᱫᱚ ᱚᱱᱟ ᱨᱮᱫᱚ ᱥᱟᱨ ᱫᱚ ᱵᱟᱠᱚ ᱞᱟᱜᱟᱣ-ᱫᱟ᱾